ᱦᱮᱞᱳ᱾
ᱦᱮᱸ ᱞᱟᱹᱭ ᱵᱤᱱ᱾
ᱦᱮᱞᱳ
ᱦᱮᱸ, ᱵᱟᱝ ᱟᱸᱡᱚᱢᱚᱜ ᱠᱟᱱᱟ?
ᱚᱠᱟ ᱞᱮᱠᱟᱪᱚ ᱜᱚᱝᱠᱮ ᱠᱚᱴ ᱠᱚᱴᱚᱜ ᱠᱟᱱᱟ?
ᱠᱟᱹᱴᱤᱡ ᱡᱟᱹᱱᱤᱡ ᱪᱚᱝ ᱱᱮᱴᱚᱣᱟᱨᱠ ᱨᱮ ᱯᱚᱵᱞᱮᱢᱮᱜ-ᱟ, ᱦᱩᱸ᱾
ᱚ᱾ ᱦᱳᱭ ᱱᱮᱴᱚᱣᱟᱠ ᱠᱟᱹᱴᱤᱡ ᱮ ᱯᱨᱚᱵᱞᱮᱢᱮᱫ ᱞᱮᱠᱟ ᱜᱮᱞᱤᱧ ᱵᱩᱡᱷᱟᱹᱣᱮᱜ-ᱟ ᱟᱞᱮ ᱥᱮᱱ ᱦᱚᱸᱭ ᱡᱟᱯ ᱯᱩᱫᱮᱜ-ᱟ ᱯᱮ ᱯᱩᱱ ᱢᱟᱦᱟ ᱦᱩᱭᱮᱱᱟ᱾
ᱟᱪᱪᱷᱟ ᱟᱪᱪᱷᱟ, ᱱᱤᱛᱳᱜ ᱵᱮᱥ ᱴᱷᱤᱠ ᱵᱮᱱ ᱟᱸᱡᱚᱢᱮᱜ-ᱟ?
ᱡᱟᱹᱯᱩᱫ ᱡᱟᱹᱯᱩᱫᱮᱜ-ᱟ ᱵᱟᱨᱥᱤᱧ ᱯᱮ, ᱯᱩᱱ ᱢᱟᱦᱟ ᱦᱩᱭᱩᱜ ᱠᱟᱱᱟ ᱟᱫᱚ ᱯᱟᱞᱮᱱ ᱟᱯᱮ ᱥᱮᱱ ᱦᱚᱸ ᱥᱮᱨᱢᱟ ᱡᱟᱹᱲᱤ ᱠᱚᱭ ᱡᱟᱹᱲᱤᱭᱮᱜ-ᱟ?
ᱦᱮᱸ ᱡᱟᱹᱲᱤᱭᱮᱫ ᱜᱮᱭᱟ᱾
ᱪᱮᱫᱟᱜ ᱥᱮ ᱱᱟᱜ ᱮᱻ ᱟᱞᱮ ᱦᱚᱸ ᱚᱱᱟ ᱛᱮᱜᱮ ᱪᱮᱫ ᱪᱚ ᱛᱟᱨᱟ᱾ ᱦᱚᱭ ᱦᱚᱭ ᱚᱱᱟ ᱠᱟᱨᱚᱱ ᱛᱮᱜᱮ ᱪᱮᱫ ᱪᱚ ᱵᱟᱝ ᱫᱚ ᱟᱵᱤᱱᱟᱜ ᱪᱚ ᱟᱞᱤᱧᱟᱜ ᱪᱚ ᱱᱮᱴᱣᱟᱨᱠ ᱠᱟᱹᱴᱤᱡ ᱵᱟᱭ ᱠᱞᱤᱭᱚᱨᱚᱜ ᱠᱟᱱᱟ᱾
ᱮᱠᱫᱚᱢ ᱮᱠᱫᱚᱢ ᱚᱱᱟᱜᱮ ᱢᱚᱱᱮ ᱦᱩᱭᱩᱜ ᱪᱚᱝ ᱦᱩᱭᱩᱜ ᱠᱟᱱ ᱟᱨ ᱛᱟᱦᱞᱮ ᱠᱷᱟᱱ ᱟᱰᱤ ᱡᱟᱹᱥᱛᱤ ᱜᱮᱭ ᱫᱟᱜ ᱡᱟᱹᱲᱤᱭ ᱠᱟᱜ-ᱟ ᱥᱮ ᱪᱮᱫᱞᱮᱠᱟ?
ᱡᱟᱹᱥᱛᱤ ᱜᱮ ᱢᱮᱱᱛᱮ ᱫᱚ ᱪᱮᱫ ᱠᱚ ᱢᱮᱱᱟ ᱞᱚᱜᱷᱩ ᱪᱟᱯ ᱟᱠᱟᱜ-ᱟᱭ᱾ ᱟᱫᱚ ᱫᱟᱜ ᱵᱚᱝᱜᱳᱯ ᱥᱟᱜᱚᱨ ᱨᱮ ᱡᱟᱦᱟᱸ ᱵᱚᱱ ᱢᱮᱱᱮᱜ-ᱟ ᱵᱚᱸᱜᱟ ᱫᱚᱨᱭᱟ ᱨᱮ ᱟᱫᱚ ᱱᱟᱜ ᱚᱸᱻ ᱦᱚᱭ ᱫᱟᱜ ᱡᱟᱹᱲᱤ ᱱᱟᱦᱟᱜ ᱥᱤᱨᱡᱟᱹᱣ ᱟᱠᱟᱱ ᱤᱫᱤ ᱠᱟᱛᱮᱫ ᱱᱟᱦᱟᱜ ᱠᱟᱹᱴᱤᱡ ᱪᱩᱞᱩᱝ ᱡᱟᱲᱤ ᱵᱟᱲᱟᱭᱮᱜ-ᱟᱭ ᱟᱞᱮᱥ ᱥᱮᱱ ᱦᱚᱸ᱾ ᱱᱚᱜ-ᱚᱭ ᱱᱤᱛ ᱦᱚᱸ ᱥᱩᱛᱟᱹᱢ ᱞᱮᱠᱟ ᱧᱩᱨᱮ-ᱟ᱾
ᱟᱪᱪᱷᱟ-ᱪᱷᱟ, ᱦᱩᱸ᱾ ᱟᱫᱚ ᱠᱷᱟᱱ ᱟᱯᱮ ᱚᱱᱟ ᱴᱚᱴᱷᱟ ᱨᱮᱭᱟᱜ ᱱᱤᱛᱳᱜ, ᱮᱸᱜ ᱞᱟᱹᱭ ᱜᱟᱱᱚᱜ-ᱟ ᱵᱚᱨᱥᱟ ᱨᱤᱛᱩ ᱫᱚ ᱡᱟᱱᱤᱡ ᱠᱷᱟᱱ ᱪᱚ ᱵᱟᱝ ᱠᱟᱱᱟ ᱥᱮ ᱪᱮᱫᱞᱮᱠᱟ?
ᱪᱮᱫᱟᱜ ᱮᱸᱻ ᱱᱚᱣᱟ ᱫᱚ ᱱᱟᱦᱟᱜ ᱵᱚᱨᱥᱟ ᱨᱤᱛᱩ ᱞᱮᱠᱟ ᱜᱮ ᱱᱟᱦᱟᱜ ᱱᱤᱛᱚᱜ ᱫᱚ ᱱᱚᱜ-ᱚᱭ ᱟᱥᱟᱲ ᱢᱟᱦᱟᱸᱜ ᱮᱸᱻ ᱟᱥᱟᱲ ᱪᱟᱸᱫᱚᱭ ᱢᱩᱞᱩᱜ ᱟᱠᱟᱱᱟ ᱯᱟᱨᱟ᱾ ᱟᱫᱚ ᱟᱥᱟᱲ ᱟᱨ ᱥᱟᱱ ᱠᱤᱱ ᱜᱮ ᱱᱟᱦᱟᱜ ᱟᱵᱚ ᱢᱟ ᱡᱟᱹᱯᱩᱫ ᱨᱤᱛᱩ ᱢᱮᱱᱛᱮᱵᱚᱱ, ᱡᱟᱹᱯᱩᱫ ᱨᱤᱛᱩ ᱱᱟᱜ ᱦᱚᱸ ᱡᱟᱹᱯᱩᱫ ᱨᱤᱛᱩ ᱵᱚᱱ ᱢᱮᱱᱮᱜ-ᱟ ᱟᱫᱚ᱾
ᱦᱩᱸ᱾ ᱦᱩᱸ ᱦᱩᱸ᱾ ᱟᱫᱚ ᱚᱱᱮᱢ ᱞᱟᱹᱭ ᱠᱮᱫ ᱞᱮᱠᱟ ᱱᱚᱣᱟ ᱫᱚ ᱡᱮ, ᱮᱸᱜ ᱟᱹᱰᱤ ᱚᱠᱛᱚ ᱮᱴᱟᱜ ᱪᱷᱟᱹᱛᱤᱠ ᱡᱟᱹᱛᱤ ᱠᱚᱣᱟᱜ ᱠᱟᱛᱷᱟ ᱞᱮᱠᱟᱛᱮ ᱱᱚᱣᱟ ᱫᱚ ᱱᱤᱢᱱᱚ ᱪᱟᱯ ᱦᱚᱸᱠᱚ ᱞᱟᱹᱭᱮᱜ-ᱟ ᱟᱨ ᱵᱟᱝ ᱦᱮᱸ ᱵᱟᱝ?
ᱦᱳᱭ ᱦᱳᱭ ᱚᱱᱟ ᱫᱚ ᱱᱟᱦᱟᱜ ᱪᱷᱟᱹᱛᱤᱠ ᱞᱮᱠᱟᱛᱮᱫᱚ ᱟᱫᱚ ᱱᱤᱢᱱᱚ ᱪᱟᱯ ᱟᱞᱮ ᱫᱚ ᱱᱟᱦᱟᱜ, ᱩᱲᱤᱥᱥᱟ ᱫᱷᱟᱨᱟ ᱧᱚᱜ ᱟᱞᱮ ᱟᱫᱚ ᱱᱚᱛᱮ ᱫᱚᱠᱚ ᱢᱮᱱᱮᱫ ᱟ ᱦᱟᱸᱜ ᱞᱚᱜᱷᱩ ᱪᱟᱯ᱾
ᱟᱪᱪᱷᱟ ᱪᱪᱪᱷᱟ, ᱞᱚᱜᱷᱩ ᱪᱟᱯ ᱠᱚ ᱞᱟᱹᱭᱟᱜᱼᱟ ᱟᱫᱚ ᱠᱷᱟᱱ ᱮᱸ,
ᱟᱵᱚ ᱞᱮᱠᱟᱛᱮᱫᱚ ᱱᱟᱦᱟᱜ ᱵᱚᱱ ᱞᱟᱹᱭᱮᱫᱼᱟ ᱡᱮᱦᱩ ᱵᱚᱸᱜᱟ ᱫᱚᱨᱭᱟ ᱨᱮ ᱦᱚᱭᱞᱟᱝ ᱫᱟᱜ ᱡᱟᱹᱲᱤ ᱱᱟᱦᱟᱜ ᱮ ᱥᱤ, ᱡᱟᱹᱣ ᱠᱟᱫ ᱤᱫᱤ ᱠᱟᱛᱮ ᱱᱚᱛᱮ ᱱᱟᱜ ᱮ ᱡᱟᱲᱤᱭᱮᱜᱼᱟ᱾
ᱟᱪᱪᱷᱟ ᱟᱪᱪᱷᱟ, ᱟᱫᱚ ᱠᱷᱟᱱ ᱮᱸ, ᱪᱮᱫ ᱤᱧ ᱢᱮᱱᱟ ᱟᱫᱚ ᱪᱮᱫ ᱞᱮᱠᱟᱢ ᱩᱭᱦᱟᱹᱨᱮᱜᱼᱟ ᱡᱮ ᱱᱚᱣᱟᱜᱮ ᱡᱟᱹᱯᱩᱫ ᱨᱤᱛᱩ ᱚᱸ ᱞᱮᱠᱟᱛᱮ ᱡᱟᱹᱱᱤᱡ ᱠᱷᱟᱱᱮ ᱠᱟᱹᱢᱤᱭᱟ ᱥᱮ ᱚᱠᱟᱞᱮᱠᱟ?
ᱟᱫᱚ ᱜᱚᱝᱠᱮ ᱦᱳᱭ ᱟᱹᱞᱤᱧ ᱢᱟ ᱱᱟᱦᱟᱜ ᱡᱟᱦᱟᱸᱞᱤᱧ ᱵᱟᱰᱟᱭᱟ ᱱᱚᱣᱟ ᱢᱟ ᱱᱟᱦᱟᱜ, ᱟᱥᱟᱲ ᱟᱨ ᱥᱟᱱ ᱠᱤᱱ ᱫᱚ ᱱᱟᱦᱟᱜ ᱡᱟᱹᱯᱩᱫ ᱨᱤᱛᱩ ᱢᱮᱱᱛᱮᱜᱮ ᱱᱟᱦᱟᱜ, ᱵᱚᱱ ᱞᱮᱠᱷᱟᱭᱮᱜᱼᱟ᱾ ᱟᱨ ᱵᱷᱟᱫᱚᱨ ᱟᱨ ᱫᱟᱸᱥᱟᱭ ᱠᱤᱱ ᱫᱚ ᱱᱟᱦᱟᱜ, ᱦᱮᱢᱟᱞ ᱨᱩᱛᱩ, ᱨᱤᱛᱩ ᱵᱚᱱ ᱢᱮᱱᱮᱜᱼᱟ ᱦᱮᱢᱟᱞ ᱨᱤᱛᱩ᱾
ᱟᱫᱚ ᱦᱮᱸ ᱜᱚᱝᱠᱮ, ᱚᱱᱟ ᱢᱟ ᱟᱫᱚ ᱵᱚᱱ, ᱟᱵᱚᱣᱟᱜ ᱨᱤᱛᱩ ᱡᱟᱦᱟᱸ ᱨᱮᱱᱟᱜ ᱵᱷᱮᱱᱮᱜᱟᱨ ᱢᱮᱱᱟᱜ, ᱚᱱᱟ ᱢᱟ ᱢᱮᱱᱟᱜ ᱠᱟᱜ ᱜᱮ, ᱡᱟᱣ ᱫᱤᱱ ᱜᱮ ᱟᱫᱚ ᱠᱷᱟᱱ ᱦᱚᱸᱜᱼᱚᱭ ᱱᱚᱣᱟ ᱡᱟᱦᱟᱸ ᱡᱟᱹᱯᱩᱫ ᱮ ᱡᱟᱹᱲᱤᱭᱮᱫ ᱫᱚ, ᱱᱚᱣᱟ ᱫᱚ ᱥᱟᱹᱨᱤᱜᱮ ᱡᱟᱹᱯᱩᱫ ᱨᱤᱛᱩ ᱨᱮ, ᱨᱮᱭᱟᱜ ᱢᱤᱫᱴᱟᱝ ᱢᱟᱨᱟᱝ ᱮᱱᱮᱢ ᱢᱮᱱᱛᱮ ᱛᱟᱦᱮᱸ ᱫᱟᱲᱮᱭᱟᱜᱼᱟ᱾
ᱦᱳᱭ, ᱛᱟᱦᱮᱸ ᱫᱟᱲᱮᱭᱟᱜᱼᱟ ᱱᱚᱣᱟ ᱫᱚ ᱦᱟᱸᱜ ᱟᱥᱟᱲ ᱟᱥᱟᱲ ᱥᱟᱱ, ᱱᱚᱝᱠᱟ ᱢᱤᱫᱴᱟᱝ ᱟᱵᱚᱣᱟᱜ ᱥᱮᱨᱮᱧ ᱫᱩᱨᱟᱹᱝ ᱦᱚᱸ ᱢᱮᱱᱟᱜᱼᱟ ᱟᱥᱟᱲ ᱥᱟᱱ ᱫᱟᱜ ᱡᱟᱹᱲᱤ ᱢᱟ, ᱡᱷᱚᱢ ᱡᱷᱚᱢ ᱜᱟᱰᱟᱢᱩᱰᱩ ᱵᱟᱱ ᱮᱱᱟ ᱦᱟᱲᱦᱟᱲ᱾ ᱱᱚᱝᱠᱟ ᱠᱚᱠᱚ ᱥᱮᱨᱮᱧ ᱟᱹᱜᱩ ᱠᱟᱜᱼᱟ ᱠᱚ ᱟᱥᱟᱲ ᱥᱟᱱ ᱜᱮ ᱦᱟᱸᱜ ᱟᱵᱚ ᱫᱚ ᱦᱟᱸᱜ ᱢᱤᱫᱴᱟᱹᱱ ᱫᱟᱜ ᱡᱟᱹᱯᱩᱫ ᱨᱮᱱᱟᱜ ᱢᱤᱫᱴᱟᱝ ᱢᱟᱱᱮ ᱪᱮᱫ ᱫᱤᱱ ᱠᱟᱱᱟ ᱢᱮᱱᱛᱮ ᱵᱚᱱ, ᱟᱸᱡᱚᱢ ᱟᱹᱜᱩᱭᱮᱫᱼᱟ ᱵᱟᱲᱟᱭ ᱟᱹᱜᱩᱭᱮᱫᱼᱟ ᱟᱫᱚ ᱟᱨ ᱱᱚᱣᱟ, ᱫᱤᱱ ᱨᱮᱜᱮ ᱱᱟᱦᱟᱜ ᱱᱤᱛᱚᱜ ᱟᱞᱮ ᱠᱚ ᱥᱮᱱ ᱫᱚ, ᱱᱚᱜᱼᱚᱭ ᱱᱟᱜ ᱚᱠᱚᱭ ᱠᱚᱫᱚ ᱠᱚ ᱮᱨ ᱠᱟᱜᱼᱟ ᱠᱚ ᱢᱟᱱᱮ ᱫᱷᱩᱲᱤ ᱛᱮ ᱥᱤᱛᱩᱝ ᱛᱮ ᱦᱟᱸᱜ ᱩᱱᱠᱩ ᱠᱚ ᱱᱟᱜ ᱱᱤᱛ ᱫᱚ ᱫᱟᱜ ᱠᱮᱜᱼᱟ ᱟᱫᱚ ᱠᱚ ᱠᱟᱬ ᱦᱟᱱ ᱟᱠᱚ᱾ ᱯᱟᱹᱦᱤᱞ ᱫᱚ ᱟᱫᱚ ᱱᱤᱛᱚᱜ ᱫᱚ ᱱᱟᱦᱟᱜ ᱵᱚᱱ ᱛᱚᱲᱟᱭᱮᱜᱼᱟ ᱵᱚᱱ, ᱛᱚᱲᱟ ᱠᱟᱛᱮ ᱛᱮ ᱟᱞᱮ ᱥᱮᱱ ᱫᱚ ᱡᱮᱦᱩᱠ ᱟᱫᱚᱢ ᱠᱚᱫᱚ ᱱᱟᱦᱟᱜ, ᱦᱟᱨᱟ ᱜᱚᱫ ᱮᱱ ᱜᱮ ᱛᱟᱠᱚᱣᱟ ᱤᱱᱟᱹ ᱪᱟᱨ ᱯᱟᱸᱪ ᱤᱱᱠᱟᱹ᱾ ᱡᱟᱦᱟᱸ ᱵᱚᱱ ᱢᱮᱱᱮᱜᱼᱟ ᱱᱟᱦᱟᱜ ᱪᱟᱨ ᱠᱚᱲᱟ ᱪᱷᱚ ᱠᱚᱲᱟ ᱦᱟᱨᱟᱭᱮᱱ ᱜᱮ ᱛᱟᱠᱚᱣᱟ ᱛᱚᱲᱟ ᱤᱛᱟᱹ ᱠᱚ᱾ ᱟᱨ ᱟᱫᱚᱢ ᱠᱚᱫᱚ ᱠᱚ ᱮᱛᱚᱦᱚᱵ ᱵᱟᱲᱟᱭᱮᱫ ᱜᱮᱭᱟ ᱠᱚ᱾
ᱟᱫᱚ ᱜᱚᱝᱠᱮ, ᱟᱭᱢᱟ ᱱᱤᱛᱚᱜ ᱡᱟᱦᱟᱸ ᱟᱵᱚᱣᱟᱜ ᱟ ᱟᱸ, ᱥᱳᱥᱟᱞᱟᱭᱡᱮᱥᱚᱱ ᱨᱮ ᱢᱮᱱᱟᱜ ᱟᱠᱟᱜ ᱵᱚᱱᱟ ᱡᱟᱹᱱᱤᱡ ᱪᱚᱝ? ᱥᱟᱱᱟᱢ ᱠᱚᱜᱮ, ᱮᱸᱜ, ᱟᱫᱚ ᱠᱷᱟᱱ ᱱᱤᱛᱚᱜ ᱟᱭᱢᱟ ᱥᱟᱬᱮᱥᱤᱭᱟᱹ ᱠᱚᱠᱚ ᱞᱟᱹᱭᱮᱜᱼᱟ ᱡᱮ, ᱮᱸᱜ, ᱵᱟᱝ ᱢᱟ ᱱᱚᱣᱟ ᱫᱚ ᱟᱢ, ᱚᱱᱮ ᱡᱟᱦᱟᱸ ᱞᱮᱠᱟᱢ ᱞᱟᱹᱭ ᱠᱮᱫ ᱞᱩᱜᱩ ᱪᱟᱯ ᱥᱮ ᱱᱤ ᱱᱤᱢᱱᱚ ᱪᱟᱯ᱾ ᱦᱮᱸ᱾ ᱚᱝᱠᱟ ᱱᱟᱜ ᱢᱤᱫᱴᱟᱝ ᱱᱚᱣᱟ ᱫᱚ ᱡᱟᱹᱯᱩᱫ ᱠᱟᱱᱟ ᱫᱚ᱾ ᱟᱨᱦᱚᱸ ᱱᱚᱣᱟ ᱵᱟᱨ ᱥᱤᱧ ᱥᱮ ᱯᱮ ᱥᱤᱧ ᱛᱟᱭᱚᱢ ᱫᱚ ᱱᱟᱜ, ᱚᱱᱠᱟ ᱜᱮ ᱟᱨᱦᱚᱸ ᱡᱟᱨᱟᱞ ᱡᱟᱨᱟᱞ ᱥᱤᱛᱩᱝ ᱮ ᱥᱟᱹᱨᱫᱤᱭᱟ᱾ ᱱᱚᱝᱠᱟᱱᱟᱜ ᱠᱟᱛᱷᱟ ᱦᱚᱸ ᱠᱚ ᱞᱟᱹᱭᱮᱜᱼᱟ ᱟᱨ ᱪᱮᱫ ᱾
ᱦᱳᱭ ᱦᱳᱭ ᱦᱳᱭ, ᱚᱱᱟ ᱫᱚ ᱱᱟᱦᱟᱜ ᱟᱹᱞᱤᱧ ᱦᱚᱸ ᱱᱟᱦᱟᱜ ᱪᱮᱫ ᱠᱚ ᱢᱮᱱᱟ ᱱᱚᱣᱟᱼᱼ ᱱᱤᱭᱩᱡᱽ ᱡᱟᱦᱟᱸ ᱵᱚᱱ ᱞᱟᱹᱭᱮᱜᱼᱟ ᱦᱟᱸᱜ ᱠᱚ ᱞᱟᱹᱭᱮᱜᱼᱟᱼᱼ ᱤᱝᱞᱤᱥ ᱛᱮᱵᱚᱱ ᱢᱮᱱᱮᱜᱼᱟ, ᱵᱟᱝ ᱠᱷᱟᱱ ᱩᱲᱤᱭᱟ ᱛᱮᱫᱚ ᱠᱷᱚᱵᱚᱨ ᱵᱚᱱ ᱞᱟᱹᱭᱮᱫᱼᱟ, ᱱᱚᱣᱟ ᱠᱷᱚᱵᱚᱨ ᱠᱚ ᱡᱟᱦᱟᱱᱟᱜ ᱵᱚᱱᱼᱼ ᱧᱮᱞᱮᱜ ᱚᱱᱟ ᱠᱚᱨᱮ ᱵᱚᱱ ᱵᱟᱲᱟᱭᱼᱼ ᱵᱟᱰᱟᱭᱮᱜᱼᱟ ᱡᱮ ᱵᱟᱝᱟ ᱱᱚᱜᱼᱚᱭ ᱱᱟᱦᱟᱜ ᱫᱚᱥ ᱛᱟᱹᱨᱤᱠᱷ ᱢᱮᱱ ᱫᱚ ᱜᱮᱞ ᱛᱟᱹᱨᱤᱠᱷ ᱦᱟᱹᱨᱤᱡ ᱫᱚ ᱱᱟᱦᱟᱜ ᱱᱚᱣᱟᱼᱼ ᱦ ᱡᱩᱞᱟᱭ ᱪᱟᱸᱫᱚ ᱨᱮᱱᱟᱜ ᱱᱚᱝᱠᱟᱱ ᱟᱜ ᱫᱟᱜ ᱡᱟᱹᱲᱤ ᱢᱮᱱᱟᱜᱼᱟ ᱤᱱᱟᱹ ᱛᱟᱭᱚᱢ ᱫᱚ ᱱᱟᱦᱟᱜᱼᱼ ᱥᱤᱛᱩᱝ ᱵᱚᱱ ᱧᱮᱞᱟ ᱮᱱ ᱨᱮᱦᱚᱸ ᱯᱚᱱᱨᱚ ᱛᱟᱹᱨᱤᱠᱷ ᱫᱚ ᱦᱟᱸᱜᱼᱼ ᱢᱟᱱᱮ ᱜᱮᱞ ᱢᱚᱬᱮᱸ ᱛᱟᱹᱨᱤᱠᱷ ᱦᱟᱹᱨᱤᱡ ᱫᱚ ᱱᱟᱜ ᱢᱟᱹᱦᱤᱛ ᱦᱟᱹᱨᱤᱡ ᱫᱚᱼᱼ ᱫᱟᱜ ᱨᱮᱱᱟᱜ ᱱᱚᱝᱠᱟ ᱡᱟᱹᱲᱤ ᱨᱮᱱᱟᱜ ᱫᱚ ᱢᱟᱱᱮ ᱪᱮᱫ ᱠᱚ ᱢᱮᱱᱟ, ᱟᱭ ᱩᱢᱟᱹᱱ ᱟᱠᱟᱜᱼᱟ ᱠᱚ ᱟᱵᱚ ᱨᱮᱱ ᱥᱟᱬᱮᱥᱤᱭᱟᱹ ᱠᱚ ᱾
ᱦᱮᱸ ᱾ ᱟᱫᱚ ᱚᱱᱟ ᱞᱮᱠᱟ ᱛᱮᱜᱮ ᱞᱟᱹᱭ ᱦᱩᱭᱩᱜ ᱠᱟᱱᱟ᱾ ᱱᱚᱣᱟ ᱠᱤ ᱡᱟᱹᱯᱩᱫ ᱨᱤᱛᱩ ᱨᱮᱭᱟᱜ ᱢᱟᱨᱟᱝ ᱮᱱᱮᱢ ᱞᱮᱠᱟ ᱛᱚ ᱛᱟᱦᱮᱱᱟ?
ᱟᱫᱚ ᱜᱚᱝᱠᱮ ᱟᱹᱞᱤᱧ ᱢᱟ ᱦᱮᱸ ᱜᱮᱞᱤᱧ ᱢᱮᱱᱮᱜᱼᱟ ᱡᱟᱹᱯᱩᱜ ᱨᱤᱛᱩ ᱨᱮᱱᱟᱜ ᱟ ᱢᱟᱨᱟᱝ ᱮᱱᱮᱢ ᱢᱟ ᱱᱟᱦᱟᱜ ᱟᱥᱟᱲ ᱟᱨᱼᱼ ᱥᱟᱱ ᱜᱮ ᱱᱟᱦᱟᱜ ᱟᱹᱞᱤᱧ ᱦᱚᱸ ᱡᱟᱦᱟᱸ ᱞᱤᱧ ᱟᱸᱡᱚᱢ ᱟᱹᱜᱩ ᱟᱠᱟᱜ ᱵᱟᱲᱟᱭ ᱠᱟᱜᱼᱟ ᱞᱤᱧ᱾
ᱟᱫᱚ ᱜᱚᱝᱠᱮᱼᱼ
ᱮᱸ ᱦᱮᱸ ᱟᱥᱟᱲ ᱥᱟᱱᱢᱟ ᱟᱵᱚᱣᱟᱜ ᱡᱟᱹᱯᱩᱫ ᱨᱤᱛᱩᱨ ᱨᱮ ᱞᱮᱠᱷᱟᱜ ᱠᱟᱱᱟ ᱮᱱᱛᱮ ᱨᱮᱦᱚᱸᱼᱼ ᱟᱫᱚ ᱡᱟᱦᱟᱸ ᱱᱚᱣᱟ ᱟᱵᱚ ᱢᱮᱫᱴᱟᱝᱼᱼ ᱡᱟᱦᱟᱸ ᱠᱟᱱᱴᱷᱟᱲᱼᱼ ᱵᱤᱞᱤ ᱦᱚᱵᱚᱱ ᱵᱚᱱ ᱡᱚᱢᱟ ᱡᱟᱦᱟᱸ ᱫᱚ ᱟᱢᱵᱟᱵᱚᱛᱤ ᱯᱚᱨᱚᱵᱽ ᱵᱚᱱ ᱞᱟᱹᱭᱮᱜᱼᱟ᱾
ᱦᱩᱸ
ᱦᱮᱸ ᱥᱮ ᱪᱮᱫᱠᱟ ᱚᱱᱟ ᱫᱤᱱ ᱠᱷᱚᱱ ᱜᱮ ᱛᱮᱦᱤᱧ ᱦᱟᱹᱵᱤᱡ ᱢᱮᱫᱴᱟᱝᱼᱼ ᱮᱸᱜ ᱡᱟᱹᱯᱩᱫ ᱮ ᱥᱟᱨᱫᱤ ᱤᱫᱤᱭᱮᱫᱼᱼ ᱜᱮᱭᱟ᱾
ᱦᱳᱭ ᱦᱳᱭ᱾
ᱦᱮᱸ ᱥᱮ ᱵᱟᱝ ᱟᱫᱚ ᱠᱷᱟᱱ ᱮᱼᱼ ᱮᱸ ᱡᱟᱹᱯᱩᱫ ᱨᱤᱛᱩ ᱢᱮᱱᱛᱮᱫᱚ ᱡᱚᱠᱷᱚᱱ ᱵᱚᱱᱼᱼ ᱚᱱᱠᱟ ᱟᱸ ᱥᱟᱵᱟ ᱚᱱᱟ ᱫᱚᱼᱼ ᱥᱮ ᱵᱚᱱ ᱥᱟᱵ ᱠᱟᱹᱭ ᱟᱠᱟᱫ ᱜᱮᱭᱟ ᱚᱱᱟ ᱫᱚ ᱟᱵᱚᱼᱼ ᱢᱤᱫᱴᱮᱱ ᱞᱮᱠᱷᱟ ᱡᱚᱠᱷᱟᱨᱮ ᱢᱮᱱᱟᱜ ᱛᱟᱵᱚᱱᱟ ᱚᱱᱟ ᱢᱟ ᱢᱮᱱᱟᱜ ᱜᱮᱼᱼ ᱦᱮᱸ ᱥᱮ ᱵᱟᱝ?
ᱦᱳᱭ ᱟᱫᱚ ᱱᱟᱦᱟᱜᱼᱼ
ᱡᱟᱦᱟᱸ ᱟᱵᱚ ᱡᱟᱹᱯᱩᱫᱛᱩ ᱵᱚᱱ ᱞᱮᱠᱷᱟ ᱠᱟᱜᱼᱟ ᱥᱟᱨ ᱥᱟᱱ ᱚᱱᱟ ᱢᱟ ᱢᱮᱱᱟᱜ ᱜᱮᱛᱟᱵᱚᱱ᱾
ᱢᱮᱱᱟᱜ ᱢᱮᱱᱟᱜ ᱜᱮᱛᱟᱵᱚᱱ ᱟᱫᱚ ᱱᱤᱭᱟᱹ ᱵᱟᱨ ᱪᱟᱸᱫᱚ ᱜᱮ ᱱᱟᱦᱟᱸᱜ ᱵᱟᱨᱭᱟ ᱪᱟᱸᱫᱚ ᱡᱮ ᱱᱟᱦᱟᱸᱜ ᱡᱟᱹᱲᱤ ᱞᱮᱠᱷᱟᱱ ᱜᱮ ᱟᱵᱚᱼᱼ ᱪᱟᱥᱵᱚᱱ ᱠᱨᱤᱥᱤ ᱵᱚᱱ ᱟᱨᱡᱟᱣᱟ ᱚᱱᱠᱟᱱ ᱠᱟᱛᱷᱟ ᱫᱚ ᱵᱟᱝ ᱠᱟᱱ ᱜᱮᱭᱟ᱾
ᱚᱱᱱᱟ ᱠᱟᱛᱷᱟ ᱜᱮᱼᱼ
ᱱᱚᱣᱟ ᱠᱤᱱ ᱵᱟᱨᱭᱟ ᱱᱚᱣᱟᱼᱼ ᱠᱤᱱ ᱵᱟᱨᱭᱟ ᱪᱟᱸᱫᱳ ᱨᱮᱫᱚ ᱟᱵᱚ ᱢᱤᱫᱴᱮᱱ ᱪᱟᱥᱵᱟᱥ ᱨᱮᱱᱟᱜ ᱪᱟᱥ ᱠᱨᱤᱥᱤ ᱵᱚᱱ ᱮᱛᱚᱦᱚᱵᱮᱜᱼᱟ᱾
ᱦᱳᱭ ᱦᱳᱭ ᱦᱳᱭ᱾ ᱟᱫᱚ ᱟᱹᱞᱤᱧ ᱮᱸ ᱟᱹᱞᱤᱧᱟᱜ ᱠᱟᱛᱷᱟ ᱫᱚ ᱚᱱᱟᱜᱮ ᱛᱟᱦᱮᱱ ᱠᱟᱱᱟ ᱡᱮ ᱵᱟᱝᱼᱼ ᱮᱸ ᱱᱚᱜᱼᱚᱭ ᱡᱟᱦᱟᱸ ᱡᱟᱹᱯᱩᱫ, ᱦᱩᱸ, ᱟᱸᱵᱟᱵᱚᱛᱤ ᱦᱤᱞᱳᱜ ᱠᱷᱚᱱ᱾ ᱡᱟᱦᱟᱸ ᱛᱤᱦᱤᱧ ᱦᱟᱹᱵᱤᱡ ᱥᱟᱨᱫᱤ ᱤᱫᱤᱜ ᱮᱸᱜ ᱵᱚᱱ ᱪᱟᱥ ᱟᱵᱟᱫ ᱫᱟᱲᱮᱭᱟᱜ-ᱟ?
ᱵᱟᱝᱟ ᱵᱟᱝᱟ, ᱵᱟᱵᱚᱱ ᱪᱟᱥ ᱟᱵᱟᱫ ᱫᱟᱲᱮᱭᱟᱜ-ᱟ᱾ ᱟᱫᱚ ᱱᱚᱣᱟ ᱫᱚ ᱱᱟᱜ ᱞᱮᱠᱷᱟ ᱡᱚᱠᱷᱟ ᱨᱮᱜᱮ ᱵᱚᱱ ᱢᱟᱱᱟᱜ, ‌ ᱞᱮᱠᱷᱟ ᱡᱚᱠᱷᱟ ᱨᱮᱜᱮ ᱵᱚᱱ ᱢᱟᱱᱟᱣ ᱵᱟᱛᱟᱣᱮᱜ-ᱟ᱾ ᱟᱨ ᱵᱟᱝᱠᱷᱟᱱ ᱫᱚ ᱱᱟᱦᱟᱜ ᱩᱸᱻ ᱟᱹᱵᱤᱱ ᱧᱮᱞ ᱵᱤᱱ ᱱᱟᱦᱟᱜ ᱱᱤᱛᱚᱜᱟᱜ ᱡᱟᱦᱟᱸ ᱛᱤᱱᱟᱹᱝ ᱦᱩᱲᱩ ᱠᱚᱵᱚᱱ ᱪᱟᱥ ᱟᱵᱟᱫᱮᱜ-ᱟ, ᱚᱱᱟ ᱠᱚᱫᱚ ᱢᱤᱱᱤᱢᱟᱢ ᱩᱸᱻ ᱟᱵᱚ ᱡᱩᱫᱤ ᱜᱮᱞᱮᱜ ᱵᱤᱞᱤᱜ ᱢᱟᱱᱮ ᱪᱮᱫ ᱛᱚᱣᱟ ᱯᱮᱨᱮᱡᱚᱜ ᱦᱟᱹᱨᱤᱡ ᱡᱩᱫᱤ ᱫᱟᱜ ᱵᱟᱭ ᱧᱟᱢ ᱠᱷᱟᱱ ᱫᱚ ᱱᱟᱦᱟᱜ ᱟᱵᱚ ᱫᱚ ᱵᱟᱵᱚᱱ ᱟᱭ ᱫᱟᱲᱮᱭᱟᱜ-ᱟ᱾
ᱦᱩᱸ, ᱦᱮᱸ ᱟᱵᱚ ᱱᱤᱛᱳᱜ ᱡᱟᱦᱟᱸ ᱦᱳᱲᱳ ᱠᱚᱵᱚᱱ ᱪᱟᱥᱮᱜ ᱫᱚ᱾ ᱛᱚ, ᱚᱱᱟ ᱫᱚ ᱡᱟᱹᱱᱤ ᱪᱚᱝ ᱢᱤᱫᱥᱟᱭ ᱵᱟᱨ ᱜᱮᱞ ᱦᱚᱸ ᱞᱟᱜᱟᱜ ᱠᱟᱱᱟ᱾ ᱱᱚᱝᱠᱟᱱᱟᱜ ᱦᱚᱸ ᱠᱚᱲᱟᱥᱛᱤ ᱠᱟᱭ ᱛᱮᱵᱚᱱ ᱪᱟᱥᱮᱜ-ᱟ ᱥᱮ ᱚᱠᱟ ᱞᱮᱠᱟ?
ᱦᱚᱭ, ᱦᱚᱭ ᱦᱚᱭ ᱦᱚᱭ ᱢᱤᱫᱥᱟᱭ ᱵᱟᱨᱜᱮᱞ ᱛᱤᱱ ᱜᱟᱱ ᱞᱟᱜᱟᱣᱚᱜ ᱠᱟᱱᱟ, ᱛᱚᱵᱮ ᱠᱟᱛᱮᱭᱮᱱᱟ ᱜᱮᱠᱤ ᱟᱵᱚ ᱵᱚᱱ ᱟᱭᱟᱵᱚᱱ᱾ ᱢᱟᱱᱮ ᱠᱷᱟᱹᱨᱟᱹᱭ ᱛᱮ, ᱚᱲᱟᱜ ᱛᱮ, ᱰᱷᱩᱞᱟᱹ ᱛᱮ, ᱛᱚᱵᱮᱭᱱᱟ ᱟᱵᱚ ᱡᱚᱢ ᱵᱚᱱ ᱠᱩᱲᱟᱹᱣ ᱟᱱᱴᱟᱣᱚᱜ-ᱟ᱾
ᱦᱳᱭ, ᱟᱫᱚ ᱰᱩᱞᱟᱹ ᱛᱮ ᱯᱮᱨᱮᱡ ᱨᱮᱱᱟᱜ ᱢᱟ ᱟᱞᱟᱫᱟ ᱠᱟᱛᱷᱟ ᱮᱱᱛᱮ ᱨᱮᱦᱚᱸ ᱮᱸ ᱢᱟᱱᱮ ᱢᱤᱫᱥᱟᱭ ᱵᱟᱨᱜᱮᱞ ᱫᱤᱱ ᱛᱟᱭᱚᱢ ᱜᱮ ᱟᱵᱚ ᱠᱷᱟᱹᱨᱟᱹᱭ ᱛᱮᱵᱚᱱ ᱟᱹᱜᱩ ᱫᱟᱲᱮᱭᱟᱜ ᱠᱟᱱᱟ ᱚᱝᱠᱟᱱᱟᱜ ᱦᱩᱲᱩ ᱠᱚ ᱡᱟᱹᱥᱛᱤ ᱠᱟᱭ ᱛᱮᱵᱚᱱ ᱪᱟᱥᱮᱜ-ᱟ ᱟᱨ
ᱪᱟᱥᱮᱜ-ᱟ ᱦᱳᱭ᱾
ᱦᱩᱸ ᱟᱨ ᱟᱫᱚ ᱠᱷᱟᱱ ᱟᱸᱜ ᱟᱞᱮ ᱴᱚᱴᱷᱟ ᱨᱮᱢᱟ ᱟᱹᱰᱤ ᱜᱟᱱ ᱵᱟᱹᱫ ᱴᱚᱴᱷᱟ, ᱵᱟᱹᱫ ᱰᱚᱸᱰᱟ ᱢᱮᱱᱟᱜ ᱜᱮᱭᱟ᱾ ᱟᱯᱮ ᱴᱚᱴᱷᱟ ᱨᱮᱦᱚᱸ ᱠᱤ ᱱᱚᱝᱠᱟ ᱢᱮᱱᱟᱜ-ᱟ ᱵᱟᱹᱫ ᱰᱚᱸᱰᱟ ᱠᱚ?
ᱢᱮᱱᱟᱜ-ᱟ ᱢᱮᱱᱟᱜ-ᱟ ᱢᱮᱱᱟᱜ-ᱟ, ᱟᱹᱞᱤᱧ ᱦᱚᱸ ᱠᱷᱩᱫ ᱪᱮᱫ ᱠᱚ ᱢᱮᱱᱟ ᱟᱹᱞᱤᱧ ᱦᱚᱸ ᱟᱹᱞᱤᱧ ᱪᱟᱪᱟᱥ ᱠᱟᱱᱟ᱾
ᱟᱪᱪᱷᱟ ᱟᱪᱪᱷᱟ ᱟᱪᱪᱷᱟ ᱚᱱᱟ ᱫᱚ ᱡᱟᱹᱥᱛᱤ ᱠᱟᱭᱛᱮ ᱵᱮ ᱚᱠᱟ ᱞᱮᱠᱟ ᱫᱤᱱ ᱛᱟᱭᱚᱢ ᱟᱵᱚᱵᱚᱱ ᱟᱨᱡᱟᱣ ᱫᱟᱲᱮᱭᱟᱜ ᱠᱟᱱᱟ ᱚᱱᱟ ᱠᱚ ᱮᱭᱟᱭ ᱤᱨᱟᱹᱞ ᱜᱮᱞ ᱫᱤᱱ ᱛᱟᱭᱚᱢ ᱥᱮ ᱚᱠᱟ ᱞᱮᱠᱟ?
ᱟᱫᱚ ᱱᱟᱦᱟᱜ ᱜᱚᱝᱠᱮ ᱚᱱᱟ ᱡᱟᱦᱟᱸᱵᱤᱱ ᱠᱩᱞᱤ ᱠᱮᱫ ᱞᱤᱧᱟᱹ ᱟᱹᱰᱤ, ᱟᱹᱰᱤ ᱟᱹᱰᱤ ᱪᱟᱥ ᱠᱤᱨᱥᱤᱱ ᱱᱟᱜ ᱟᱵᱚ ᱵᱚᱱ ᱪᱟᱪᱟᱥ ᱠᱟᱱᱟ ᱚᱠᱟ ᱠᱚᱫᱚ ᱪᱮᱫ ᱠᱚ ᱢᱮᱱᱟ ᱯᱮ ᱪᱟᱸᱫᱚ ᱨᱮ ᱵᱤᱞᱤᱜ ᱠᱟᱱᱟ ᱚᱠᱟ ᱠᱚᱫᱚ ᱯᱩᱱ ᱪᱟᱸᱫᱚ ᱨᱮ ᱵᱤᱞᱤᱜ ᱠᱟᱱᱟ᱾
ᱦᱩᱸ, ᱟᱫᱚ ᱚᱱᱟ ᱯᱩᱱ ᱪᱟᱸᱫᱚ ᱨᱮᱭᱟᱜ ᱡᱟᱦᱟᱸ ᱞᱟᱝ ᱜᱚᱞᱯᱷᱚ ᱠᱮᱫ ᱚᱱᱟ ᱫᱚ ᱮᱠᱫᱚᱢ ᱮᱸᱜ ᱪᱮᱫ ᱵᱚᱱ ᱞᱟᱹᱭᱟ ᱡᱟᱦᱟᱸ ᱫᱚ ᱡᱟᱣ ᱫᱤᱱ ᱮᱸᱜ, ᱡᱟᱣ ᱫᱤᱱ ᱫᱟᱜ ᱞᱤᱸᱜᱤᱭᱟᱠᱟ ᱜᱮ ᱢᱮᱱᱟᱜ-ᱟ ᱚᱝᱠᱟᱱᱟᱜ ᱮᱸᱻ ᱡᱟᱦᱟᱸ ᱴᱚ ᱡᱟᱭᱜᱟ ᱠᱟᱱᱟ ᱡᱟᱦᱟᱸ ᱫᱚ ᱵᱟᱹᱭᱦᱟᱹᱲ ᱢᱮᱱ ᱛᱮᱵᱚᱱ ᱞᱮᱠᱷᱟᱭᱮᱜ-ᱟ ᱚᱱᱟ ᱠᱚᱫᱚ ᱯᱩᱱ ᱪᱟᱸᱫᱚ ᱦᱚᱸ ᱞᱟᱜᱟᱜ ᱠᱟᱱᱟ᱾ ᱚᱱᱮ ᱮᱱᱟᱱ ᱞᱟᱝ ᱞᱟᱹᱭ ᱠᱮᱫ ᱞᱮᱠᱟ ᱢᱤᱫ ᱥᱟᱭ ᱵᱟᱨ ᱜᱮᱞ ᱫᱤᱱ ᱞᱟᱜᱟᱜ ᱠᱟᱱᱟ᱾ ᱦᱩᱸ᱾ ᱦᱮᱸ ᱟᱫᱚ ᱟᱨᱦᱚᱸ ᱚᱝᱠᱟ ᱜᱮ ᱟᱭᱢᱟ ᱚᱱᱟ ᱠᱷᱚᱱᱟᱜ ᱟᱵᱟᱨ ᱪᱮᱫ ᱮ ᱮᱸᱜ ᱢᱟᱱᱮ ᱚᱝᱠᱟᱜᱮ ᱥᱳᱨ ᱠᱚᱨᱮᱱᱟᱜ ᱚᱱᱠᱟᱱᱟᱜ ᱡᱟᱭᱜᱟ ᱛᱟᱸᱦᱮᱱᱟ ᱚᱱᱟ ᱠᱚᱨᱮᱜ ᱫᱚ ᱦᱚᱭᱛᱚ ᱤᱨᱟᱹᱞ ᱟᱨᱮ ᱜᱮᱞ ᱫᱤᱱ ᱨᱮ ᱦᱩᱭᱩᱜ-ᱟ᱾ ᱚᱝᱠᱟᱱᱟᱜ ᱠᱚ ᱧᱟᱢ‌ ᱞᱮᱠᱷᱟᱱ
ᱦᱚᱸ ᱦᱚᱸ ᱚᱱᱠᱟᱱᱟᱜ ᱠᱚ ᱟᱞᱮ ᱪᱟᱥᱮᱜ-ᱟ ᱞᱮ ᱪᱮᱫᱟᱜ ᱱᱟᱜ ᱚᱱᱟ ᱠᱚᱫᱚ ᱱᱤᱛᱚᱜ ᱢᱟ ᱜᱚᱝᱠᱮ ᱪᱮᱫ ᱞᱤᱧ ᱞᱟᱹᱭ ᱟᱵᱮᱱᱟ ᱚᱱᱟ ᱦᱩᱲᱩ ᱠᱚᱨᱮᱱᱟᱜ ᱧᱩᱛᱩᱢ ᱠᱚᱢᱟ ᱱᱤᱛᱚᱜ ᱫᱚ ᱵᱤᱜᱽᱜᱟᱱ ᱤᱫᱤ ᱠᱟᱛᱮᱜ ᱥᱟᱬᱮᱥ ᱤᱫᱤ ᱠᱟᱛᱮ ᱠᱚ ᱧᱩᱢ ᱦᱟᱞᱟᱝᱮᱜ-ᱟ᱾
ᱦᱩᱸ ᱦᱩᱸ᱾
ᱟᱨ ᱥᱮᱫᱟᱭ ᱫᱚ ᱱᱟᱦᱟᱜ ᱟᱵᱚ ᱞᱮᱠᱟ ᱛᱮᱠᱚ ᱧᱩᱢ ᱦᱟᱞᱟᱝ ᱜᱮ ᱛᱟᱦᱮᱸᱫ ᱟᱫᱚ ᱱᱚᱣᱟ ᱪᱮᱫ ᱠᱚ ᱞᱟᱹᱭᱟ ᱫᱩᱝᱪᱤ ᱠᱚ
ᱠᱟᱧᱪᱚ ᱠᱚ ᱱᱚᱝᱠᱟ ᱱᱟᱦᱟᱜ ᱟᱵᱚᱣᱟᱜ ᱱᱚᱣᱟ ᱠᱚ ᱧᱩᱛᱩᱢ ᱫᱚ ᱚᱠᱟ ᱠᱚᱨᱮ ᱠᱷᱚᱱ ᱦᱮᱡ ᱠᱟᱱᱟ ᱚᱱᱟ ᱢᱟ ᱱᱟᱦᱟᱜ ᱵᱟ